ᱦᱮ ᱦᱮᱞᱳ ᱦᱮᱞᱳ ᱜᱚᱝᱠᱮ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ
ᱦᱮᱸ ᱜᱚᱝᱠᱮ ᱟᱸᱡᱚᱢᱚᱜ ᱠᱟᱱᱟ᱾
ᱱᱟᱯᱟᱭ ᱵᱟᱲᱟ ᱜᱮᱭᱟᱢ ᱛᱚ ᱛᱟᱦᱚᱞᱮ?
ᱦᱳᱭ ᱱᱟᱯᱟᱭ ᱵᱟᱲᱟᱭ ᱜᱮ᱾ ᱟᱢᱜᱮ ᱚᱠᱟᱮᱠᱟ?
ᱦᱮᱸ ᱤᱧ ᱦᱚᱠᱷᱟᱡ ᱱᱟᱯᱟᱭ ᱵᱟᱲᱟ ᱜᱮ᱾ ᱪᱮᱫ ᱠᱚᱢ ᱠᱟᱹᱢᱤ ᱵᱟᱲᱟᱭᱮᱫᱟ?
ᱠᱟᱹᱢᱤ ᱵᱟᱲᱟ ᱵᱚᱞᱛᱮ ᱫᱚ ᱚᱲᱟᱜ ᱠᱚᱨᱮ ᱜᱮ᱾
ᱚᱲᱟᱜ ᱠᱚᱨᱮ ᱜᱮ᱾
ᱦᱳᱭ ᱚᱲᱟᱜ ᱠᱚᱨᱮ ᱜᱮ ᱟᱢᱜᱮ ᱪᱮᱫ ᱠᱚᱢ ᱠᱟᱹᱢᱤ ᱵᱟᱲᱟᱭᱮᱫ ᱜᱮᱭᱟ? ᱦᱮᱸ
ᱢᱮᱱᱫᱟᱹᱧ ᱡᱮ ᱪᱟᱥ ᱠᱟᱹᱢᱤ ᱫᱚ ᱛᱤᱱᱟᱹᱜ ᱥᱟᱸᱜᱤᱧ
ᱪᱟᱥ ᱠᱟᱹᱢᱤ ᱫᱚ ᱮᱠᱷᱚᱱ ᱥᱟᱺᱜᱤᱧ ᱜᱮ ᱛᱟᱞᱮᱭᱟ ᱟᱯᱮ ᱠᱚᱣᱟᱜ ᱜᱮ ᱛᱤᱱᱟᱹᱜ ᱥᱟᱺᱜᱤᱧ
ᱦᱮᱸ ᱟᱞᱮ ᱠᱚᱣᱟᱜ ᱦᱚᱸ ᱥᱟᱺᱜᱤᱧ ᱫᱚ ᱥᱟᱺᱜᱤᱧ ᱜᱮᱭᱟ ᱠᱷᱟᱱ ᱦᱳᱭ ᱦᱤᱡᱩᱜᱼᱟ ᱠᱷᱟᱡ ᱛᱟᱲᱟ ᱛᱟᱹᱲᱤ ᱜᱮ
ᱫᱟᱜ ᱦᱚᱸᱛᱚ ᱚᱱᱠᱟ ᱞᱮᱠᱟ ᱵᱟᱭ ᱫᱟᱜᱮᱜ ᱠᱟᱱᱟ ᱛᱚ ᱥᱟᱺᱜᱤᱧ ᱧᱚᱜ ᱜᱮᱭᱟ ᱦᱳᱭ ᱚᱲᱟᱜ ᱠᱚᱨᱮ ᱱᱟᱯᱟᱭ ᱵᱟᱲᱟᱜ ᱜᱮ
ᱟᱪᱪᱷᱟ ᱦᱳᱭᱛᱚ ᱛᱟᱦᱚᱞᱮ ᱫᱟᱜ ᱡᱟᱹᱲᱤ ᱚᱠᱟ ᱞᱮᱠᱟᱭ ᱡᱟᱹᱲᱤᱭᱮᱫᱟ ᱟᱯᱮ ᱥᱮᱫ?
ᱫᱟᱜ ᱡᱟᱹᱲᱤ ᱫᱚᱦᱟᱸᱟᱜ ᱦᱚᱞᱟ ᱢᱟᱸᱦᱫᱮᱨ ᱫᱚ ᱠᱟᱹᱴᱤᱡ ᱫᱟᱜ ᱡᱟᱹᱲᱤ ᱠᱮᱫᱟ ᱛᱚ᱾ ᱛᱤᱦᱤᱧ ᱜᱟᱯᱟ ᱫᱚ ᱟᱨᱠᱤ ᱴᱟᱠ ᱴᱩᱠ ᱧᱩᱨᱩᱜ ᱠᱟᱱᱟ ᱫᱚᱢᱮ ᱫᱚ ᱵᱟᱭ ᱫᱟᱜ ᱡᱟᱹᱲᱤᱭᱮᱜ ᱠᱟᱱᱟ ᱦᱟᱸᱜ᱾
ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱵᱤᱡᱽᱞᱤ ᱠᱚᱫᱚ ᱦᱩᱭ ᱵᱟᱲᱟᱭᱮ ᱥᱮ ᱵᱟᱝ?
ᱵᱟ ᱵᱟ ᱱᱚᱣᱟ ᱡᱟᱹᱯᱩᱫ ᱞᱟᱜᱟᱣ ᱞᱮᱫᱟ ᱠᱚᱭᱮᱠ ᱫᱤᱱ ᱚᱱᱠᱟ ᱵᱤᱡᱽᱞᱤ ᱠᱚᱫᱚ ᱵᱟᱝ ᱠᱷᱟᱞᱤ ᱫᱟᱜ ᱡᱟᱲᱤ ᱥᱩᱢᱩᱝ ᱜᱮ᱾ ᱦᱚᱭ ᱟᱨ ᱫᱟᱜ ᱡᱟᱹᱲᱤ᱾
ᱦᱳᱭ ᱵᱟᱝ ᱠᱷᱟᱱ ᱵᱤᱡᱽᱞᱤ ᱠᱚ ᱧᱮᱞᱚᱜ ᱜᱮᱭᱟ ᱛᱚ ᱚᱠᱟ ᱥᱚᱢᱚᱭ᱾ ᱛᱟᱦᱚᱞᱮ ᱜᱚᱝᱠᱮ ᱢᱟᱱᱮ ᱵᱤᱡᱽᱞᱤ ᱡᱚᱠᱷᱚᱱ ᱦᱩᱭᱩᱜᱼᱟ᱾ ᱩᱱ ᱚᱠᱛᱚ ᱫᱚ ᱫᱟᱨᱮ ᱵᱩᱴᱟᱹ ᱠᱚᱨᱮ ᱪᱮᱫᱟᱜ ᱵᱟᱝ ᱠᱚ ᱫᱩᱲᱩᱵ ᱜᱮᱭᱟ ᱱᱚᱣᱟᱢ ᱞᱟᱹᱭ ᱫᱟᱲᱮᱭᱟᱜᱼᱟ?
ᱫᱟᱨᱮ ᱵᱩᱴᱟᱹ ᱨᱮᱫᱚ ᱮᱠᱪᱚᱞᱤ ᱩᱱᱟᱹᱜ ᱥᱟᱯᱷᱟ ᱥᱟᱹᱯᱤ ᱫᱚ ᱦᱟᱸᱜ ᱵᱟᱹᱧ ᱵᱟᱲᱟᱭᱟ ᱜᱚᱝᱠᱮ ᱟᱨᱠᱤ ᱞᱟᱹᱭ ᱠᱤ ᱫᱟᱨᱮ ᱵᱩᱴᱟᱹ ᱠᱚᱨᱮ ᱫᱚ ᱵᱟᱝ ᱵᱷᱟᱜᱮ ᱟᱨᱠᱤ ᱚᱸᱰᱮ ᱫᱚ ᱚᱱᱟ ᱵᱤᱡᱽᱞᱤ ᱧᱩᱨ ᱨᱮᱱᱟᱜ ᱵᱷᱚᱭ ᱛᱟᱦᱮᱱᱟ ᱟᱨᱠᱤ᱾
ᱦᱳᱭ ᱡᱮᱢᱚᱱ ᱟᱨᱚ ᱱᱚᱜᱼᱚ ᱱᱮᱛᱟᱨ ᱢᱟᱱᱮ ᱵᱤᱡᱽᱞᱤ ᱚᱠᱛᱚ ᱛᱮ᱾ ᱢᱳᱵᱟᱭᱤᱞ ᱠᱚᱵᱚᱱ ᱪᱟᱞᱟᱣᱮᱫᱼᱟ ᱚᱱᱟ ᱫᱚ ᱪᱟᱞᱟᱣ ᱩᱪᱤᱛ ᱠᱟᱱ ᱛᱟᱵᱚᱱᱟ ᱥᱮ ᱵᱟᱝ?
ᱮᱠᱪᱩᱞᱤ ᱪᱟᱞᱟᱣ ᱩᱪᱤᱛ ᱫᱚ ᱵᱟᱝ ᱠᱟᱱ ᱛᱟᱵᱚᱱᱟ ᱤᱧ ᱫᱩᱧ ᱢᱚᱱᱮᱭᱟ᱾
ᱦᱳᱭ ᱮᱠᱫᱚᱢ ᱵᱟᱝ ᱠᱷᱟᱱ ᱫᱚ ᱱᱚᱰᱮ ᱨᱮᱜᱮ ᱛᱚ ᱠᱷᱟᱡ ᱟᱠᱚᱨᱥᱚᱱᱮ ᱥᱟᱵᱟ᱾
ᱦᱳᱭ ᱦᱳᱭ ᱚᱱᱟ ᱟᱠᱚᱨᱥᱚᱱ ᱠᱷᱟᱹᱛᱤᱨ ᱜᱮ ᱤᱧ ᱦᱚᱧ ᱢᱚᱱᱮᱭᱟ ᱟᱨᱠᱤ ᱪᱟᱞᱟᱣ ᱚᱪᱤᱛ ᱫᱚ ᱵᱟᱝ ᱠᱟᱱᱟ᱾
ᱦᱮᱸ᱾ ᱛᱟᱦᱚᱞᱮ ᱜᱚᱝᱠᱮ ᱢᱟᱱᱮ ᱚᱞᱚᱜ ᱯᱟᱲᱦᱟᱜ ᱜᱮᱭᱟᱵᱤᱱ ᱥᱮᱵᱤᱱ ᱠᱟᱹᱢᱤ ᱵᱟᱲᱟᱭ ᱜᱮᱭᱟ ᱠᱷᱟᱡ?
ᱦᱮᱸ ᱜᱚᱢᱠᱮ ᱟᱹᱞᱤᱧ ᱫᱚ ᱚᱞᱚᱜ ᱯᱟᱲᱦᱟᱜ ᱜᱮᱭᱟᱞᱤᱧ᱾
ᱚᱞᱚᱜ ᱯᱟᱲᱦᱟᱜ ᱚᱞᱚᱜ ᱯᱟᱲᱦᱟᱣ ᱥᱟᱶ ᱥᱟᱶᱛᱮ ᱡᱟᱦᱟᱱᱟᱜ ᱵᱟᱹᱫ ᱵᱟᱹᱭᱦᱟᱹᱲ ᱨᱮ ᱠᱟᱹᱢᱤ ᱠᱚ?
ᱦᱮᱸ ᱚᱞᱚᱜ ᱯᱟᱲᱦᱟᱜ ᱥᱟᱶᱛᱮ ᱱᱚᱣᱟ ᱵᱟᱹᱛ ᱵᱟᱹᱭᱦᱟᱹᱲ ᱠᱟᱹᱢᱤ ᱦᱚᱸ ᱦᱩᱭᱩᱜ ᱜᱮᱭᱟ᱾ ᱠᱷᱟᱹᱞᱤ ᱚᱞᱚᱜ ᱚᱞᱚᱜ ᱯᱟᱲᱦᱟᱜ ᱥᱩᱢᱩᱝ ᱢᱚᱛᱮ ᱫᱚ ᱱᱚᱣᱟ ᱪᱟᱥ ᱠᱟᱹᱢᱤ ᱠᱚ ᱦᱩᱭᱩᱜ ᱜᱮᱭᱟ᱾
ᱟᱪᱪᱷᱟ᱾ ᱛᱟᱦᱚᱞᱮ ᱜᱚᱢᱠᱮ ᱱᱚᱜᱼᱚᱭ ᱡᱮ ᱧᱮᱞᱚᱜ ᱠᱟᱱᱟ ᱟᱵᱚ ᱤᱭᱟᱹ᱾ ᱚᱞᱚᱜ ᱯᱟᱲᱦᱟᱣ ᱥᱟᱶ ᱥᱟᱶᱛᱮ ᱟᱹᱰᱤ ᱟᱭᱢᱟ ᱡᱟᱭᱜᱟ ᱨᱮᱜᱮ ᱠᱚ ᱠᱟᱹᱢᱤᱭᱮᱫᱼᱟ᱾ ᱢᱮᱱᱠᱷᱟᱱ ᱚᱫᱽᱫᱷᱮᱠ ᱫᱚᱠᱚ ᱵᱟᱹᱜᱤᱭᱮᱫᱟ᱾ ᱢᱟᱱᱮ ᱯᱚᱭᱥᱟ ᱠᱚ ᱵᱟᱝ ᱧᱟᱢ ᱠᱷᱟᱹᱛᱤᱨ ᱛᱮ ᱚᱲᱟᱜ ᱠᱷᱚᱱᱟᱜ ᱵᱟᱝ ᱠᱚ ᱮᱢ ᱫᱟᱲᱮᱭᱟᱜ ᱠᱟᱱᱟ᱾ ᱱᱚᱣᱟ ᱛᱟᱦᱚᱞᱮ ᱢᱟᱱᱮ ᱚᱞᱚᱜ ᱡᱤᱭᱚᱱ ᱚᱠᱟ ᱞᱮᱠᱟᱛᱮ ᱞᱟᱦᱟ ᱤᱫᱤ ᱜᱟᱱᱚᱜᱼᱟ? ᱢᱟᱱᱮ ᱯᱟᱲᱦᱟᱣ ᱯᱟᱲᱦᱟᱣ ᱯᱟᱲᱦᱟᱣ ᱛᱮ ᱠᱟᱹᱢᱤ ᱚᱱᱠᱟᱱᱟᱜ ᱟᱢᱟᱜ ᱟᱭᱰᱤᱭᱟ ᱢᱮᱱᱟᱜᱼᱟ?
ᱢᱟᱱᱮ ᱯᱟᱲᱦᱟᱣ ᱯᱟᱲᱦᱟᱣ ᱛᱮ ᱢᱟᱱᱮ ᱚᱞᱚᱜ ᱡᱤᱭᱚᱱ ᱦᱚᱸ ᱟᱨᱠᱤ ᱞᱟᱦᱟ ᱤᱫᱤ?
ᱦᱮᱸ ᱯᱟᱲᱦᱟᱣ ᱯᱟᱲᱦᱟᱣ ᱛᱮ ᱠᱟᱹᱢᱤ ᱦᱚᱸ ᱠᱟᱹᱢᱤ ᱦᱩᱭᱩᱜᱼᱟ᱾
ᱛᱚ ᱚᱸᱰᱮ ᱡᱩᱫᱤ ᱟᱡ ᱦᱟᱸᱜ ᱢᱚᱱᱮᱭᱟᱭ ᱛᱟᱦᱚᱞᱮ ᱤᱧ ᱥᱟᱵ ᱠᱟᱢ ᱯᱟᱲᱦᱟᱣ ᱯᱟᱲᱦᱟᱣ ᱛᱮ ᱛᱚ ᱯᱟᱲᱦᱟᱣ ᱡᱤᱭᱟᱹᱣ ᱦᱚᱧ ᱞᱟᱦᱟ ᱤᱫᱤᱭᱟ ᱛᱚ ᱤᱧᱫᱚᱧ ᱢᱚᱱᱮᱭᱟ ᱜᱟᱱᱚᱜᱼᱟ ᱱᱚᱝᱠᱟ᱾
ᱦᱮᱸ ᱡᱟᱦᱱᱟᱜ ᱜᱮ ᱴᱩᱠ ᱴᱟᱠ ᱦᱮᱸᱥᱮ ᱟᱣᱩᱴ ᱤᱱᱠᱟᱢ ᱞᱮᱠᱟ᱾ ᱢᱟᱱᱮ ᱟᱣᱩᱴ ᱴᱟᱭᱤᱢ ᱨᱮ ᱠᱚᱨᱟᱣ ᱫᱟᱲᱮᱜᱼᱟᱭ᱾
ᱦᱮᱸ ᱥᱚᱢᱚᱭ ᱛᱚ ᱚᱱᱟ ᱞᱟᱹᱜᱤᱫ ᱥᱟᱨᱟ ᱠᱷᱚ ᱱᱚᱱ ᱛᱚ ᱟᱡ ᱛᱚ ᱯᱟᱲᱦᱟᱣ ᱨᱮ ᱥᱚᱢᱚᱭ ᱛᱚ ᱵᱟᱭ ᱮᱢᱮᱜ ᱠᱟᱱᱟ ᱴᱩᱠ ᱴᱟᱠ ᱚᱱᱟ ᱞᱟᱹᱜᱤᱫ ᱠᱤᱪᱷᱩ ᱠᱟᱹᱢᱤ ᱫᱟᱲᱮᱭᱟᱜᱼᱟ
ᱦᱮᱸ ᱚᱲᱟᱜ ᱦᱚᱲ ᱤᱭᱟᱹ ᱚᱲᱟᱜ ᱦᱚᱲ ᱢᱟ ᱛᱤᱱᱟᱹᱜ ᱫᱤᱱ ᱟᱨᱚᱦᱚᱸ ᱠᱚ ᱮᱢᱚᱜᱼᱟ ᱯᱚᱭᱥᱟ ᱠᱚᱢᱟᱣ
ᱦᱮᱸ ᱚᱱᱟᱜᱮᱥᱮ ᱚᱲᱟᱜ ᱵᱚᱭᱮᱥ ᱠᱚ ᱦᱩᱭᱩᱜ ᱠᱟᱱᱟ ᱟᱨ ᱠᱷᱚᱭ ᱛᱮᱦᱚᱸ ᱞᱟᱡᱟ ᱯᱟᱲᱟ ᱪᱮᱫ ᱮᱢ ᱠᱷᱚᱭ ᱠᱚᱣᱟ
ᱦᱚᱭ
ᱦᱮᱸ
ᱛᱟᱦᱚᱞᱮ ᱜᱚᱝᱠᱮ ᱟᱯᱮ ᱥᱮᱫ ᱫᱚ ᱚᱱᱠᱟᱱᱟᱜ ᱪᱮᱫ ᱫᱟᱨᱮ ᱠᱚ ᱢᱮᱱᱟᱜᱼᱟ?
ᱟᱞᱮ ᱥᱮᱫ ᱫᱚ ᱢᱟᱱᱮ ᱚᱱᱟ ᱥᱟᱨᱡᱚᱢ ᱫᱟᱨᱮ ᱠᱚ ᱢᱮᱱᱟᱜ ᱜᱮᱭᱟ ᱥᱟᱨᱡᱚᱢ ᱵᱟᱜᱟᱱ ᱠᱚ ᱢᱮᱱᱟᱜ ᱟᱠᱟᱜ ᱜᱮᱭᱟ᱾
ᱟᱪᱪᱷᱟ ᱥᱟᱨᱡᱚᱢ ᱵᱟᱜᱟᱱ ᱛᱟᱦᱚᱞᱮ ᱜᱚᱝᱠᱮ ᱥᱟᱨᱡᱚᱢ ᱵᱟᱜᱟᱱ ᱨᱮᱫᱚ ᱮ ᱥᱟᱨᱡᱚᱢ ᱫᱟᱨᱮ ᱛᱮᱫᱚ ᱪᱮᱫ ᱪᱮᱫ ᱦᱩᱭᱩᱜᱭ ᱜᱮᱭᱟ ᱱᱚᱣᱟᱢ ᱞᱟᱹᱭ ᱫᱟᱲᱮᱭᱟᱜᱼᱟ?
ᱵᱟᱝ ᱜᱚᱢᱠᱮ ᱚᱱᱟ ᱫᱚ ᱦᱟᱸᱜ ᱵᱟᱹᱧ ᱞᱟᱹᱭ ᱫᱟᱲᱮᱭᱟᱜᱼᱟ᱾
ᱦᱮᱸ ᱵᱟᱠᱷᱟᱡ ᱧᱮᱞ ᱟᱠᱟᱱᱟ ᱡᱮ ᱥᱟᱨᱡᱚᱢ ᱫᱟᱨᱮ ᱛᱮᱫᱚ ᱚᱱᱮ ᱫᱷᱩᱲᱟᱹ ᱡᱟᱦᱟᱸ ᱠᱚ ᱞᱟᱹᱭ ᱮᱫᱟ ᱚᱱᱟ ᱛᱮᱭᱟᱨ ᱵᱟᱲᱟ ᱦᱟᱠᱟᱜ ᱟᱠᱚ ᱟᱯᱮ ᱥᱮᱫ
ᱵᱟ ᱵᱟ ᱵᱟᱠᱩ ᱛᱤᱭᱟᱨ ᱜᱮᱭᱟ ᱟᱞᱮᱥᱮᱫ ᱫᱚ
ᱚᱱᱮ ᱮᱠᱷᱟᱡ ᱧᱮᱞ ᱢᱮ ᱡᱮ ᱥᱟᱨᱡᱚᱢ ᱫᱟᱨᱮ ᱡᱟᱦᱟᱱᱟᱜ ᱫᱷᱤᱨᱤ ᱛᱮ ᱴᱷᱚᱠᱟᱣ ᱢᱮ ᱟᱨ ᱚᱸᱰᱮ ᱠᱷᱟᱡ ᱫᱷᱩᱲᱟᱹ ᱦᱩᱭᱩᱜᱼᱟ ᱚᱱᱟ ᱨᱮᱱᱟᱜ ᱨᱟᱥᱟ ᱟ ᱠᱚ ᱡᱟᱣ ᱨᱟᱜᱼᱟ ᱚᱮ ᱫᱷᱩᱲᱟᱹ ᱠᱚ ᱞᱟ. ᱭ ᱜᱮᱭᱟ
ᱢᱟᱱᱮ ᱪᱮᱫ ᱞᱮᱠᱟ ᱢᱟᱱᱮ ᱥᱟᱨᱡᱚᱢ ᱚᱱᱟ ᱫᱷᱤᱨᱤᱛᱮ ᱴᱷᱚᱠᱟᱣ ᱞᱮᱠᱷᱟᱱ ᱜᱮ ᱪᱤᱠᱟᱹ ᱮᱢ ᱞᱟᱹᱭ ᱠᱮᱫᱜᱼᱟ
ᱚᱱᱮ ᱥᱟᱨᱡᱚᱢ ᱫᱟᱨᱮ ᱡᱟᱦᱟᱸ ᱴᱷᱮᱱ ᱜᱮ ᱫᱷᱤᱨᱤ ᱠᱤᱢᱵᱟ ᱠᱟᱹᱴᱤᱡ ᱢᱟᱜᱽ ᱢᱮ ᱢᱟᱨᱟᱝ ᱧᱚᱜ ᱞᱟᱴᱩ ᱫᱟᱨᱮ ᱚᱱᱟ ᱫᱟᱨᱮ ᱨᱮᱱᱟᱜ ᱡᱟᱦᱟᱸ ᱨᱟᱥᱟ ᱡᱚᱨᱚᱜᱼᱟ ᱚᱱᱟ ᱨᱟᱥᱟ ᱠᱷᱚᱱᱟᱜ ᱜᱮ ᱚᱱᱟ ᱫᱷᱩᱲᱟᱹ ᱫᱚ ᱦᱩᱭᱩᱜᱼᱟ
ᱚ ᱟᱪ ᱪᱷᱟ ᱟᱪ ᱪᱷᱟ ᱛᱟᱦᱚᱞᱮ ᱜᱚᱢᱠᱮ ᱟᱨ ᱥᱟᱨᱡᱚᱢ ᱫᱟᱨᱮᱛᱮ ᱟᱨ ᱚᱱᱟ ᱫᱷᱩᱲᱟᱹ ᱢᱚᱛᱚᱡ ᱜᱮ ᱟᱨᱚ ᱮᱴᱟᱜ ᱠᱤᱪᱷᱩ ᱦᱩᱭᱩᱜ ᱜᱮᱭᱟ ᱟᱨᱚ
ᱵᱟᱝ ᱥᱟᱨᱡᱚᱢ ᱫᱟᱨᱮᱛᱮ ᱡᱮᱢᱚᱱ ᱱᱚᱣᱟ ᱡᱚ ᱵᱚᱱ ᱧᱟᱢᱟ ᱥᱟᱨᱡᱚᱢ ᱠᱷᱚᱱᱟᱜ
ᱥᱟᱨᱡᱚᱢ ᱡᱚ ᱜᱚᱝᱠᱮᱱᱟᱜ ᱡᱚ ᱫᱚ ᱪᱮᱫ ᱠᱟᱹᱢᱤ ᱨᱮ ᱮᱢ ᱜᱮᱭᱟ ᱛᱚ ᱚᱱᱠᱟ ᱵᱟᱰᱟᱭ ᱛᱚ ᱵᱟᱹᱱᱩᱜᱼᱟ ᱚᱱᱠᱟᱢ ᱞᱟᱹᱭ ᱫᱟᱲᱮᱭᱟᱜᱼᱟ ᱵᱟᱰᱟᱭ ᱠᱷᱟᱱ
ᱦᱮᱸ ᱡᱚ ᱫᱚ ᱧᱮᱞ ᱦᱩᱭ ᱟᱠᱟᱱᱟ ᱡᱮ ᱟᱵᱚᱣᱟᱜ ᱨᱟᱱ ᱢᱩᱨᱜᱟᱹᱱ ᱟᱭᱩᱨᱵᱮᱫᱤᱠ ᱟᱠᱷᱟᱡ ᱚᱱᱟᱨᱮ ᱠᱟᱹᱢᱤᱨᱮ ᱞᱟᱜᱟᱣᱜ ᱜᱮᱭᱟ ᱛᱟᱯᱚᱨᱮ ᱥᱟᱵᱚᱱ ᱠᱚᱦᱚᱸ ᱠᱚ ᱵᱮᱱᱟᱣ ᱜᱮᱭᱟ ᱤᱧᱟᱹᱜ ᱡᱚᱛᱚᱴᱟ ᱵᱩᱡᱽ ᱠᱟᱱᱟ ᱠᱷᱟᱡ
ᱚ ᱜᱚᱢᱠᱮ ᱟᱨ ᱚᱱᱟ ᱥᱟᱨᱡᱚᱢ ᱚᱱᱟ ᱡᱚ ᱛᱮᱫᱚ ᱟᱨ ᱢᱤᱫᱴᱮᱡ ᱨᱟᱱ ᱦᱟᱜ ᱤᱧ ᱵᱟᱰᱟᱭᱟ ᱟᱨᱠᱤ ᱪᱮᱫ ᱞᱮᱠᱟ ᱩᱱᱠᱩ ᱢᱮᱨᱚᱢ ᱵᱷᱤᱰᱤ ᱭᱟᱠᱚ ᱚᱱᱠᱟ ᱯᱟᱛᱞᱟ ᱧᱚᱜ ᱟᱠᱚ ᱫᱟᱜ ᱥᱮᱡ ᱪᱮᱫ ᱠᱚ ᱡᱚᱢ ᱦᱚᱪᱚ ᱠᱚ ᱜᱮᱭᱟ ᱚᱱᱠᱟ ᱛᱷ ᱛᱷᱚᱲᱟ ᱵᱟᱰᱟᱭ ᱢᱮᱱᱟᱜᱼᱟ
ᱦᱮᱸ ᱚᱱᱟ ᱦᱚᱸ ᱦᱩᱭᱩᱜ ᱜᱮᱭᱟ ᱠᱷᱟᱡ
ᱚ
ᱛᱟᱦᱚᱞᱮ ᱜᱚᱝᱠᱮ ᱟᱯᱮ ᱥᱮᱫ ᱠᱟᱞᱵᱮᱫ ᱫᱟᱨᱮ ᱠᱚᱫᱚ ᱢᱮᱱᱟᱜ ᱟᱥᱮ ᱵᱟᱝ
ᱦᱚᱸ ᱜᱚᱝᱠᱮ ᱢᱮᱱᱟᱜ ᱜᱮᱭᱟ ᱮᱠᱷᱚᱱ ᱫᱚ ᱠᱷᱩᱵ ᱠᱚᱢ ᱧᱮᱞᱚᱜ ᱠᱟᱱᱟ ᱠᱟᱱᱟ ᱛᱚ ᱞᱟᱦᱟ ᱛᱮᱫᱚ ᱚᱱᱟ ᱵᱟᱲᱜᱮ ᱫᱷᱟᱨᱮ ᱠᱚ ᱛᱟᱦᱮᱱ ᱠᱟᱱ ᱛᱤᱧᱟᱹ ᱛᱚ ᱮᱠᱷᱚᱱ ᱫᱚ ᱠᱷᱩᱵ ᱠᱚᱢ ᱢᱤᱫ ᱵᱟᱨᱭᱟ ᱢᱮᱱᱟᱜ ᱟᱠᱟᱜᱼᱟ
ᱟᱪ ᱪᱷᱟ ᱱᱚᱣᱟ ᱠᱟᱞᱢᱮᱫ ᱫᱟᱨᱮ ᱨᱮᱱᱟᱜ ᱩᱯᱚᱠᱟᱨ ᱪᱮᱫ ᱠᱟᱱᱟ ᱢᱟ ᱠᱟᱹᱴᱤᱡ ᱞᱟᱹᱭ ᱛᱟᱞᱟᱝ ᱢᱮ
ᱩᱯᱠᱟᱨ ᱵᱚᱞᱛᱮ ᱫᱚ ᱵᱟᱝ ᱛᱚ ᱨᱚᱜᱽ ᱟᱡᱟᱨ ᱠᱚ ᱵᱚᱞᱛᱮ ᱚᱱᱟ ᱜᱷᱟᱣ ᱠᱚ ᱦᱩᱭᱩᱜ ᱠᱟᱱᱟ ᱚᱱᱟ ᱠᱟᱞᱢᱮᱜ ᱡᱩᱫᱤᱢ ᱡᱚᱢᱟ ᱛᱚ ᱚᱱᱟ ᱡᱚᱢ ᱞᱮᱠᱷᱟᱱ ᱦᱚᱚᱭᱛᱢ ᱵᱷᱟᱜᱮᱜᱼᱟ ᱢᱟᱭᱟᱝ ᱠᱚ ᱯᱷᱮᱨᱮᱥ ᱫᱚᱦᱚᱭᱟ ᱚᱱᱟᱜᱤᱧ ᱵᱟᱰᱟᱭᱟ
ᱦᱮᱸ ᱱᱚᱣᱟ ᱫᱚ ᱚᱱᱟ ᱨᱮᱜᱮ ᱞᱟᱜᱟᱣᱜᱼᱟ ᱛᱟᱦᱚᱞᱮ ᱜᱚᱝᱠᱮ ᱪᱮᱫ ᱟᱨᱚ ᱦᱚ, ᱚᱱᱠᱟᱱᱟᱜ ᱪᱮᱫ ᱨᱟᱱ ᱠᱚᱢ ᱵᱟᱰᱟᱭᱟ, ᱵᱤᱨ ᱨᱮᱱᱟᱜ ᱢᱟ ᱞᱟᱹᱭ ᱛᱟᱞᱟᱝ ᱢᱮ ᱠᱟᱹᱴᱤᱡ᱾
ᱵᱤᱨ ᱱᱟ ᱨᱟᱱ ᱟᱱᱛᱷᱟᱞ ᱜᱚᱝᱠᱮ ᱟᱱᱠᱟ ᱠᱤᱪᱷᱩ ᱯᱮ ᱢᱮᱛᱟᱜ ᱠᱟᱱᱟ ᱛᱚ ᱩᱭᱦᱟᱹᱨ ᱵᱟᱝ ᱦᱤᱡᱩᱜ ᱠᱟᱱᱟ᱾
ᱟᱪᱪᱷᱟ ᱦᱳᱭ ᱵᱟᱝᱠᱷᱟᱱ ᱚᱱᱮ ᱵᱤᱨ ᱠᱩᱸᱫᱽᱨᱤ ᱠᱚᱦᱚᱸ ᱧᱮᱞᱟ ᱟᱠᱟᱜᱼᱟ ᱛᱚ᱾
ᱵᱤᱨ ᱠᱩᱸᱫᱽᱨᱤ, ᱵᱤᱨ ᱠᱩᱸᱫᱽᱨᱤ ᱵᱟᱝ ᱜᱚᱝᱠᱮ ᱵᱟᱹᱧ ᱧᱮᱞ ᱟᱠᱟᱟᱜᱼᱟ?
ᱟᱯᱮ ᱫᱤᱥᱚᱢ ᱥᱮᱫ ᱫᱚ ᱵᱟᱹᱱᱩᱜ ᱛᱮ ᱮᱱᱠᱷᱟᱡ?
ᱦᱮᱸ ᱚᱱᱟ᱾ ᱚᱱᱟ ᱫᱚ ᱪᱷᱚᱴᱚ ᱠᱷᱟᱴᱚ ᱵᱤᱴ ᱠᱟᱱ ᱛᱟᱞᱮᱭᱟ ᱛᱚ᱾ ᱚᱱᱠᱟ ᱚᱱᱟ ᱨᱟᱱᱦᱮᱫ ᱦᱳᱭᱛᱳ ᱢᱮᱱᱟᱜ ᱜᱮᱭᱟ᱾ ᱛᱚ ᱚᱱᱠᱟ ᱞᱮᱠᱟ ᱵᱟᱰᱟᱭ ᱵᱟᱹᱱᱩᱜᱼᱟ᱾ ᱛᱚ ᱜᱚᱝᱠᱮ ᱟᱯᱮ ᱥᱮᱫ ᱫᱚ ᱵᱤᱨ ᱠᱚ ᱢᱮᱱᱟᱜ ᱜᱮᱭᱟ ᱥᱮ ᱵᱟᱝ?
ᱦᱮᱸ ᱟᱞᱮᱥᱮᱫ ᱵᱤᱨ ᱢᱮᱱᱟᱜ ᱜᱮᱭᱟ᱾ ᱠᱷᱟᱡ ᱱᱚᱜᱼᱚᱭ ᱜᱚᱝᱠᱮ ᱧᱮᱞᱚᱜ ᱠᱟᱱ ᱱᱮᱛᱟᱨ ᱫᱚ ᱠᱷᱟᱡ ᱵᱤᱨ ᱵᱩᱨᱩ ᱨᱮ ᱤᱭᱟᱹ ᱨᱟᱱ ᱠᱚᱦᱚᱸ ᱵᱟᱝ ᱧᱟᱢᱚᱜ ᱠᱟᱱᱟ ᱱᱚᱣᱟ ᱵᱟᱝ ᱧᱟᱢᱚᱜ ᱨᱮᱱᱟᱜ ᱠᱟᱨᱚᱱᱢ ᱵᱟᱰᱟᱭᱟ
ᱵᱟᱝ ᱧᱟᱢᱚᱜᱱᱟ ᱠᱟᱨᱚᱱ ᱫᱚ ᱟᱨᱠᱤ ᱵᱤᱨ ᱨᱮ ᱚᱱᱠᱟ ᱥᱮᱸᱜᱮᱞ ᱠᱚᱠᱚ ᱫᱷᱚᱨᱟᱣᱟᱜ ᱠᱟᱱᱟ ᱥᱮ ᱟᱨᱠᱤ ᱛᱟᱦᱚᱞᱮ ᱨᱟᱱᱦᱚ ᱠᱚ ᱡᱟᱦᱟᱸ ᱚᱢᱚᱱᱚᱜ ᱠᱟᱱ ᱛᱟᱦᱮᱱᱟ ᱚᱱᱟ ᱠᱚ ᱡᱚᱛᱚ ᱜᱩᱡᱩᱜ ᱠᱟᱱᱟ ᱛᱚ ᱪᱤᱠᱟᱹᱛᱮᱢ ᱧᱟᱢᱟ ᱚᱱᱟ ᱠᱷᱟᱹᱛᱤᱨ ᱜᱮ ᱦᱚᱭ ᱟᱫ ᱪᱟᱵᱟᱜ ᱠᱟᱱᱟ ᱨᱟᱱ ᱴᱷᱮᱫ ᱠᱚ
ᱦᱮᱸ ᱱᱚᱣᱟ ᱜᱮ ᱠᱷᱟᱡ ᱤᱭᱟᱹ ᱠᱟᱨᱚᱱ ᱫᱚ ᱵᱟᱠᱷᱟᱡ ᱵᱤᱨᱼᱵᱩᱨᱩ ᱨᱮ ᱥᱮᱸᱜᱮᱞ ᱠᱚᱠᱚ ᱫᱷᱚᱨᱟᱣᱟᱜ ᱠᱟᱱᱟ᱾ ᱚᱱᱟ ᱦᱚᱛᱤᱨ ᱛᱮ ᱵᱟᱝ ᱧᱟᱢᱚᱜ ᱠᱟᱱᱟ᱾ ᱢᱟᱱᱮ ᱟᱹᱰᱤ ᱞᱟᱹᱠᱛᱤ ᱞᱟᱹᱠᱛᱤᱭᱟᱱ ᱨᱟᱱ ᱠᱚᱦᱚᱸ ᱵᱟᱝ ᱧᱟᱢᱚᱜ ᱠᱟᱱᱟ᱾
ᱦᱮᱸ᱾
ᱟᱸᱡᱚᱢ ᱦᱩᱭ ᱜᱮᱭᱟᱢ ᱟᱢᱜᱮ, ᱥᱮᱫᱟᱭ ᱦᱟᱯᱲᱟᱢᱣᱟᱜ ᱱᱚᱣᱟ ᱨᱟᱱ ᱨᱮᱦᱮᱫ ᱛᱮᱜᱮ ᱟᱨᱠᱤ ᱡᱚᱢ ᱠᱟᱛᱮ ᱜᱮ ᱡᱟᱦᱱᱟᱜ ᱨᱳᱜᱽ ᱟᱡᱟᱨ ᱠᱚᱨᱮ ᱵᱟᱧᱪᱟᱣ ᱠᱚ ᱛᱟᱦᱮᱸ ᱠᱟᱱᱟ᱾
ᱦᱮᱸ ᱥᱮᱫᱟᱭ ᱫᱚ ᱟᱠᱷᱟᱡ ᱦᱟᱯᱲᱟᱢ ᱠᱚᱫᱚ ᱚᱱᱟ ᱠᱚᱛᱮ ᱜᱮ ᱴᱮᱠᱟᱣ ᱫᱟᱨᱟᱣ ᱫᱚ ᱴᱮᱠ ᱴᱮᱠᱟ ᱫᱟᱨᱟᱢ ᱫᱚᱠᱚ ᱛᱟᱦᱮᱸ ᱠᱷᱟᱡ᱾
ᱦᱩᱸ᱾
ᱟᱪᱪᱷᱟ ᱜᱚᱝᱠᱮ ᱛᱟᱦᱞᱮ ᱤᱭᱟᱹ, ᱪᱮᱫ ᱠᱚ ᱞᱟᱹᱭᱟ ᱚᱱᱠᱟᱱᱟᱜ ᱪᱮᱫ ᱤᱧ ᱠᱩᱞᱤ ᱢᱮᱭᱟ ᱠᱷᱟᱡ ᱵᱟᱹᱧ ᱫᱤᱥᱟᱹᱭᱮᱫᱼᱟ᱾ ᱩᱸ ᱥᱚᱥᱚ ᱫᱟᱨᱮ ᱢᱮᱱᱟᱜ ᱜᱮᱭᱟ ᱟᱯᱮ ᱥᱮᱫ?
ᱦᱮᱸ ᱜᱚᱝᱠᱮ ᱥᱚᱥᱚ ᱫᱟᱨᱮ ᱢᱮᱱᱟᱜ ᱜᱮᱭᱟ᱾
ᱛᱟᱦᱞᱮ ᱥᱚᱥᱚ ᱫᱟᱨᱮ ᱠᱷᱟᱱᱡ ᱪᱮᱫ? ᱮ ᱥᱚᱥᱚ ᱡᱟᱝ ᱠᱤ ᱵᱟᱝ ᱡᱚ? ᱠᱤᱢᱵᱟ ᱫᱟᱨᱮ ᱪᱮᱫ ᱠᱟᱹᱢᱤ ᱠᱚᱨᱮ ᱵᱚᱱ ᱞᱟᱜᱟᱣ ᱜᱮᱭᱟ?
ᱠᱟᱹᱢᱤ ᱵᱚᱞᱛᱮ ᱫᱚ ᱦᱟᱸᱜ ᱤᱧ ᱫᱚ ᱥᱚᱥᱚ ᱚᱱᱟ ᱰᱟᱹᱨ ᱛᱮᱫᱚ ᱢᱤᱫᱴᱮᱡ ᱜᱮ ᱠᱟᱹᱢ ᱨᱤᱧ ᱞᱟᱜᱟᱣ ᱞᱮᱫᱼᱟ᱾ ᱛᱚ ᱚᱱᱟ, ᱪᱮᱫ ᱥᱚᱢᱚᱭ ᱴᱷᱤᱠ ᱚᱱᱟ ᱫᱚ ᱵᱟᱹᱧ ᱫᱤᱥᱟᱹᱭᱮᱫ ᱠᱟᱱᱟ᱾ ᱚᱱᱠᱟᱱᱟᱜ ᱯᱟᱞᱩᱭ ᱠᱚᱨᱮᱧ ᱨᱮᱵᱮᱫ ᱵᱟᱲᱟᱣ ᱠᱟᱫᱟ ᱪᱮᱫ ᱥᱚᱢᱚᱭ ᱚᱱᱟ ᱫᱚ ᱦᱟᱸᱜ ᱴᱷᱤᱠ ᱚᱱᱠᱟ ᱵᱟᱹᱧ ᱩᱭᱦᱟᱹᱨᱮᱫ ᱠᱟᱱᱟ᱾
ᱦᱮᱸ ᱱᱚᱣᱟ ᱥᱚᱥᱚ ᱰᱟᱹᱨ ᱪᱮᱫ ᱠᱚ ᱨᱮᱵᱮᱫᱼᱟ ᱱᱚᱶᱟ ᱯᱟᱲᱳᱭ ᱠᱚᱨᱮ᱾ ᱠᱤᱢᱵᱟ ᱵᱟᱹᱫᱽ ᱵᱟᱹᱭᱦᱟᱹᱲ ᱠᱚᱨᱮᱱ ᱦᱚᱸᱠᱚ ᱤᱫᱤ ᱠᱟᱜ ᱜᱮᱭᱟ ᱚᱱᱟ ᱥᱚᱥᱚ ᱞᱟᱜᱟᱣ ᱨᱮᱱᱟᱜ ᱠᱟᱨᱚᱱ ᱫᱚ ᱪᱮᱫ ᱠᱟᱱᱟ? ᱠᱟᱹᱴᱤᱡ ᱮᱢ ᱞᱟᱹᱭ ᱫᱟᱲᱮᱭᱟᱜᱼᱟ?
ᱵᱟᱝ ᱜᱚᱝᱠᱮ ᱚᱱᱟᱱᱟᱜᱮ ᱛᱚ ᱦᱟᱸᱜ, ᱵᱟᱹᱧ ᱞᱟᱹᱭ ᱫᱟᱲᱮᱭᱟᱜ ᱠᱟᱱᱟ᱾ ᱵᱟᱹᱧ ᱫᱤᱥᱟᱹᱭᱮᱫ ᱠᱟᱱᱟ ᱪᱮᱫ ᱠᱷᱟᱹᱛᱤᱨ᱾
ᱟᱪᱪᱷᱟ ᱤᱧ ᱡᱚᱛᱚᱴᱟᱧ ᱵᱟᱲᱟᱭᱟ ᱠᱷᱟᱡ ᱱᱚᱣᱟ ᱥᱚᱥᱚ ᱰᱷᱟᱹᱨ ᱨᱮᱵᱮᱫ ᱨᱮᱱᱟᱜ ᱠᱟᱨᱚᱱ ᱫᱚ ᱦᱩᱭᱩᱜ ᱠᱟᱱᱟ ᱱᱚᱜᱼᱚᱭ ᱡᱮ ᱟᱵᱚ ᱵᱚᱱ ᱚᱨᱡᱚᱱ ᱠᱮᱜᱼᱟ ᱥᱮᱵᱚᱱ ᱚᱨᱡᱚᱱ ᱞᱟᱹᱜᱤᱫᱼᱟ᱾ ᱡᱟᱦᱟᱱᱟᱜ ᱜᱮ ᱦᱳᱲᱳ ᱯᱟᱲᱚᱭ, ᱠᱤᱢᱵᱟ ᱵᱟᱹᱫᱽ ᱵᱟᱹᱭᱦᱟᱹᱲ ᱨᱮ ᱦᱚᱲᱟᱜ ᱱᱚᱡᱚᱨ ᱟᱞᱚ ᱞᱟᱜᱟᱜ ᱢᱟ᱾
ᱚ ᱟᱪᱷᱟ ᱟᱪᱷᱟ᱾ ᱟᱨ ᱜᱚᱝᱠᱮ ᱚᱱᱟ ᱡᱚ ᱫᱚ ᱪᱮᱫ ᱠᱟᱹᱢᱤ ᱨᱮ ᱮᱢ ᱜᱮᱭᱟ ᱥᱚᱥᱚ ᱡᱚ, ᱚᱱᱟ ᱵᱟᱲᱟᱭ ᱢᱮᱱᱟᱜ ᱥᱮ?
ᱠᱟᱹᱴᱤᱡ ᱠᱟᱹᱴᱤᱡ ᱫᱚ ᱵᱟᱲᱟᱭ ᱢᱮᱱᱟᱜᱼᱟ ᱠᱷᱟᱱᱡ, ᱡᱮᱢᱚᱱ ᱱᱚᱜ-ᱚ ᱢᱤᱦᱩ ᱠᱚᱠᱚ ᱦᱚᱯᱚᱱ ᱞᱮᱱᱠᱷᱟᱱ ᱦᱮᱸᱥᱮ᱾
ᱦᱮᱸ᱾
ᱡᱟᱦᱟᱸᱭ ᱜᱟᱹᱭ ᱠᱚ ᱦᱚᱯᱚᱱᱚᱜᱼᱟ ᱩᱱᱠᱩ ᱨᱤᱱ ᱦᱚᱯᱚᱱ ᱠᱷᱟᱡ ᱠᱚ ᱢᱟᱞᱟ ᱟᱠᱚ ᱜᱮᱭᱟ᱾
ᱜᱚᱝᱠᱮ ᱩᱱᱠᱩ ᱪᱮᱫᱟᱜ ᱠᱚ ᱢᱟᱞᱟ ᱟᱠᱚ ᱜᱮᱭᱟ᱾
ᱱᱚᱣᱟ ᱢᱟᱞᱟ ᱨᱮᱱᱟᱜ ᱠᱟᱨᱚᱱ ᱫᱚ ᱱᱚᱜ-ᱚ ᱱᱚᱝᱠᱟ ᱢᱟᱱᱮ ᱱᱚᱡᱚᱨ ᱠᱚ ᱟᱞᱚ ᱞᱟᱜᱟᱜ ᱢᱟ ᱩᱱᱠᱩ ᱪᱮᱛᱟᱱ ᱨᱮ᱾ ᱟᱹᱞᱤᱧᱟᱜ ᱡᱚᱛᱚᱴᱟᱜ ᱠᱷᱟᱡ ᱟᱭ ᱩᱢᱟᱹᱱ᱾
ᱚᱻ ᱟᱪᱪᱷᱟ ᱟᱪᱪᱷᱟ ᱚᱱᱟ ᱠᱷᱟᱹᱛᱤᱨ᱾
ᱦᱮᱸ᱾
ᱚᱱᱟ ᱠᱟᱹᱡ ᱧᱮᱞ ᱵᱟᱲᱟ ᱫᱚ ᱦᱩᱭ ᱟᱠᱟᱱᱟ ᱜᱚᱝᱠᱮ ᱩᱱ ᱳ ᱱᱤᱭᱟᱹ ᱠᱚᱠᱚ ᱢᱟᱞᱟ ᱟᱠᱚ ᱜᱮᱭᱟ ᱟᱫᱚ ᱵᱟᱰᱟᱭ ᱫᱚᱦᱚᱸ ᱵᱟᱹᱱᱩᱜ ᱟᱠᱟᱫᱟ ᱪᱮᱫ ᱠᱷᱟᱹᱛᱤᱨ ᱠᱚ ᱢᱟᱞᱟᱣᱠᱚᱣᱟ ᱢᱮᱱᱛᱮ
ᱦᱳᱭ ᱛᱟᱦᱚᱞᱮ ᱜᱚᱝᱠᱮ ᱟᱯᱮ ᱥᱮᱫ ᱫᱚ ᱚᱡᱷᱟ ᱠᱚᱫᱚ ᱢᱮᱱᱟᱜ ᱠᱚᱜᱮᱭᱟ ᱥᱮ ᱵᱟᱝ
ᱦᱮᱸ ᱜᱚᱝᱠᱮ ᱚᱡᱷᱟ ᱟᱞᱮ ᱟᱛᱳ ᱨᱮ ᱢᱤᱫ ᱦᱚᱲᱜ ᱜᱮ ᱢᱮᱱᱟᱭ ᱟᱠᱟᱫᱮᱭᱟ ᱢᱟᱱᱮ ᱢᱤᱫ ᱦᱚᱲ ᱢᱤᱫ ᱦᱚ ᱜᱮ ᱢᱮᱱᱟᱭ ᱠᱟᱫᱮᱭᱟ ᱢᱟᱱᱮ ᱢᱮᱱᱟᱜ ᱫᱚ ᱢᱮᱱᱟᱜ ᱠᱚᱣᱟ ᱫᱷᱟᱨᱮ ᱯᱟᱥᱮ ᱟᱹᱛᱩ ᱠᱚᱨᱮ ᱠᱤᱱᱛᱩ ᱟᱞᱮ ᱛᱟᱞᱟ ᱠᱚᱨᱮ ᱫᱚ ᱢᱤᱫᱴᱮᱡ ᱜᱮ ᱢᱮᱱᱟᱭᱟ
ᱚᱟᱪᱪᱷᱟ ᱛᱟᱦᱚᱞᱮ ᱩᱱᱤᱭᱟᱜ ᱨᱟᱱ ᱠᱚᱫᱚ ᱪᱮᱫ ᱠᱚᱛᱮᱫ ᱮ ᱵᱮᱱᱟᱣ ᱜᱮᱭᱟ
ᱩᱱᱤ ᱫᱚ ᱚᱡᱷᱟ ᱫᱚ ᱨᱟᱱ ᱨᱮᱦᱮᱫ ᱠᱚᱛᱮ ᱜᱮ ᱵᱮᱱᱟᱣ ᱜᱮᱭᱟᱭ
ᱢᱟᱱᱮ ᱚᱱᱟ ᱫᱚ ᱨᱤᱫᱟᱭ ᱥᱮ ᱜᱚᱴᱟᱞ ᱛᱮᱜᱮ ᱡᱚᱢ ᱦᱚᱪᱚ ᱠᱚᱣᱟᱭ?
ᱨᱤᱫᱟᱭ᱾
ᱨᱤᱫᱟᱭ᱾
ᱦᱮᱸ ᱨᱤᱫ ᱠᱟᱛᱮᱜ ᱜᱮ ᱡᱚᱢ ᱦᱚᱪᱚ ᱠᱚᱜᱮᱟᱭ᱾
ᱟᱪᱪᱷᱟ ᱚᱱᱟ ᱛᱮᱠᱚ ᱱᱟᱯᱟᱭᱚᱜ ᱜᱮᱭᱟ ᱥᱮ ᱵᱟᱝ?
ᱦᱮᱸ ᱵᱚᱦᱩᱛ ᱦᱚᱲ ᱠᱚ ᱱᱟᱯᱟᱭᱚᱜ ᱠᱟᱱ ᱜᱮᱭᱟ᱾ ᱱᱟᱯᱟᱭ ᱫᱚ᱾ ᱤᱧ ᱦᱚᱧ ᱡᱚᱢ ᱵᱟᱲᱟᱣ ᱟᱠᱟᱫᱼᱟ ᱛᱚ ᱱᱟᱯᱟᱭ ᱟᱠᱟᱱ ᱜᱤᱭᱟᱹᱧ᱾
ᱦᱳᱭ ᱵᱟᱝᱠᱷᱟᱱ ᱧᱮᱞ ᱠᱟᱱᱟ ᱦᱳᱭ ᱚᱱᱟ ᱠᱚᱫᱚ ᱢᱟᱱᱮ ᱟᱥᱛᱮ ᱟᱥᱛᱮ ᱠᱟᱹᱢᱤ ᱨᱮ ᱞᱟᱜᱟᱜ-ᱟ ᱴᱟᱴᱠᱟ ᱫᱚ ᱵᱟᱝ ᱞᱟᱜᱟᱜ-ᱟ ᱦᱟᱸᱜᱠᱷᱟᱡ
ᱟᱪᱪᱷᱟ ᱱᱟᱯᱟᱭ ᱦᱚᱲ ᱫᱚᱠᱚ ᱱᱟᱯᱟᱭᱚᱜ ᱠᱟᱱ ᱜᱮᱭᱟ
ᱦᱮᱸ ᱟᱹᱰᱤ ᱟᱭᱢᱟ ᱦᱚᱲ ᱜᱮᱠᱚ ᱱᱟᱯᱟᱭᱚᱜ ᱠᱟᱱᱟ ᱦᱟᱸᱜᱠᱷᱟᱡ
ᱦᱳᱭ ᱱᱟᱯᱟᱭᱚᱜ ᱠᱷᱟᱹᱛᱤᱨ ᱜᱮ ᱠᱚ ᱡᱚᱢᱮᱫ ᱠᱟᱱ ᱜᱮᱭᱟ ᱟᱨ ᱠᱚ ᱱᱟᱯᱟᱭᱚᱜ ᱠᱟᱱ ᱜᱮᱭᱟ
ᱦᱮᱸ ᱜᱚᱝᱠᱮ ᱛᱟᱦᱚᱞᱮ ᱚᱱᱟ ᱨᱟᱱ ᱠᱚᱫᱚ ᱚᱨᱫᱷᱮᱠ ᱫᱚᱠᱚ ᱵᱩᱲᱤ ᱜᱮᱭᱟ ᱦᱮᱸᱥᱮ
ᱦᱮᱸ ᱜᱚᱝᱠᱮ ᱱᱩᱭ ᱦᱚᱸ ᱢᱟᱱᱮ ᱨᱤᱫ ᱠᱟᱛᱮ ᱚᱱᱟ ᱵᱩᱲᱤᱭᱟ ᱚᱱᱟ ᱥᱤᱛᱩᱝ ᱨᱮᱭ ᱛᱟᱥᱮ ᱠᱟᱜ ᱜᱮᱭᱟ ᱟᱨ ᱚᱱᱠᱟ ᱨᱚᱦᱚᱲ ᱠᱟᱛᱮ ᱡᱚᱢ ᱦᱚᱪᱚ ᱠᱚᱜᱮ
ᱦᱳᱭ ᱚᱱᱠᱟᱜᱮ ᱛᱟᱦᱚᱞᱮ ᱱᱚᱜ-ᱚᱭ ᱛᱚ ᱧᱮᱞ ᱦᱩᱭᱱᱟ ᱵᱤᱨ ᱵᱩᱨᱩ ᱨᱮ ᱨᱟᱱ ᱠᱚᱦᱚᱸ ᱵᱟᱝ ᱧᱟᱢᱚᱜ ᱠᱟᱱᱟ ᱱᱚᱝᱠᱟ ᱠᱚᱫᱚ ᱦᱟᱸᱜᱠᱷᱟᱡ ᱪᱤᱠᱟᱹᱛᱮ ᱟᱵᱚ ᱡᱟᱦᱟᱸ ᱥᱮᱫᱟᱭ ᱨᱟᱱ ᱠᱚᱵᱚᱱ ᱧᱟᱢ ᱠᱮ ᱚᱱᱟ ᱠᱚᱫᱚ ᱪᱤᱠᱟᱹ ᱛᱮᱵᱚᱱ ᱧᱟᱢᱟ ᱛᱟᱦᱚᱞᱮ ᱜᱚᱝᱠᱮ ᱱᱚᱣᱟ ᱵᱟᱧᱪᱟᱣ ᱫᱚᱦᱚ ᱨᱮᱱᱟᱜ ᱩᱯᱟᱹᱭ ᱠᱚ ᱞᱟᱹᱭ ᱛᱟᱞᱟᱝ ᱢᱮ
ᱵᱟᱧᱪᱟᱣ ᱫᱚᱦᱚ ᱨᱮᱱᱟᱜ ᱩᱯᱟᱹᱭ ᱫᱚ ᱪᱮᱫ ᱦᱩᱭᱩᱜ ᱠᱟᱱᱟ ᱚᱱᱠᱟᱜᱮ ᱱᱤᱭᱚᱢ ᱫᱚᱦᱚ ᱠᱟᱜ ᱦᱩᱭᱩᱜ-ᱟ ᱟᱨᱠᱤ ᱡᱟᱛᱮ ᱥᱮᱸᱜᱮᱞ ᱠᱚ ᱵᱟᱝᱠᱚ ᱫᱷᱚᱨᱟᱣ ᱢᱟ ᱥᱮ ᱚᱱᱟ ᱚᱱᱠᱟ ᱫᱟᱨᱟᱭ ᱛᱮᱜᱮ ᱴᱮᱠᱟᱢ ᱫᱟᱨᱟᱢ ᱴᱮᱠᱟᱣ ᱦᱩᱭᱩᱜ-ᱟ
ᱦᱩᱸ ᱦᱮᱸ ᱵᱟᱝᱠᱷᱟᱱ ᱫᱚ ᱱᱚᱝᱠᱟ ᱫᱚ ᱦᱟᱯᱮᱱ ᱫᱤᱱ ᱵᱤᱨ ᱵᱩᱨᱩ
ᱡᱩᱫᱤ ᱢᱟᱱᱟ ᱦᱚᱲ ᱥᱟᱜ ᱜᱚᱝᱠᱮ ᱡᱩᱫᱤ ᱵᱟᱝᱠᱚ ᱛᱟᱦᱮᱱᱟ ᱛᱟᱦᱚᱞᱮ ᱠᱚ ᱫᱷᱚᱨᱟᱣ ᱜᱮᱭᱟ ᱦᱟᱸᱜ ᱛᱟᱦᱚᱞᱮ ᱛᱚ ᱴᱮᱠᱟᱣ ᱫᱟᱨᱟᱢ ᱵᱟᱝ ᱜᱟᱱᱚᱜ-ᱟ ᱡᱟᱛᱮ ᱵᱟᱠᱚ ᱢᱟᱱᱟ ᱱᱚᱝᱠᱟ ᱚᱱᱠᱟᱱᱟᱜ ᱵᱮᱵᱚᱥᱛᱟ ᱦᱟᱛᱟᱣ ᱞᱮᱠᱷᱟᱱ ᱜᱮ ᱵᱷᱟᱜᱤᱜ-ᱟ ᱤᱧ ᱫᱩᱧ ᱢᱚᱱᱮᱭᱟ
ᱦᱮᱸ ᱱᱚᱣᱟ ᱫᱚ ᱮᱠᱫᱚᱢ ᱡᱚᱛᱷᱟᱛ ᱠᱟᱛᱷᱟᱢ ᱢᱮᱱ ᱠᱟᱜ-ᱟ ᱟᱫᱚ ᱦᱟᱸᱜᱠᱷᱟᱡ ᱡᱩᱫᱤ ᱟᱵᱚ ᱜᱮᱵᱚᱱ ᱫᱷᱚᱨᱟᱣᱟᱜ-ᱟ ᱟᱵᱚ ᱜᱮ ᱚᱱᱟ ᱨᱟᱱ ᱠᱚᱵᱚᱱ ᱯᱟᱸᱡᱟᱭᱟ ᱛᱟᱦᱚᱞᱮ ᱪᱤᱠᱟᱹ ᱛᱮᱵᱚᱱ ᱧᱟᱢᱟ ᱦᱮᱸ ᱥᱮ
ᱦᱮᱸ
ᱱᱚᱜ-ᱚ ᱱᱚᱝᱠᱟ ᱜᱮ ᱛᱟᱦᱚᱞᱮ ᱜᱚᱝᱠᱮ ᱟᱯᱮ ᱥᱮᱫ ᱫᱚ ᱠᱤᱫᱩᱜ ᱟᱲᱟᱜ ᱠᱚ ᱫᱚ ᱧᱟᱢᱚᱜ ᱠᱟᱱᱟ ᱥᱮ ᱵᱟᱝ
ᱠᱤᱫᱟᱹᱜ ᱟᱲᱟᱜ ᱦᱳᱭ ᱜᱚᱝᱠᱮ ᱧᱟᱢᱚᱜ ᱠᱟᱱ ᱜᱮᱭᱟ ᱛᱚ ᱜᱚᱝᱠᱮ ᱵᱟᱰᱟᱭ ᱠᱚᱛᱦᱚ ᱵᱟᱹᱱᱩᱜ-ᱟ ᱚᱠᱟ ᱠᱚ ᱧᱟᱢᱚᱜ ᱠᱟᱱᱟ ᱛᱚ ᱜᱚᱜᱚ ᱛᱟᱠᱚ ᱠᱚ ᱟᱹᱜᱩᱭᱮᱫ ᱠᱟᱱᱟ ᱛᱚ ᱡᱚᱢ ᱦᱩᱭᱩᱜ ᱠᱟᱱ ᱜᱮᱭᱟ
ᱟᱪᱪᱷᱟ ᱛᱟᱦᱚᱞᱮ ᱜᱚᱢᱠᱮ ᱱᱚᱜ-ᱚ ᱯᱩᱴᱠᱟᱹ ᱠᱚᱫᱚ ᱠᱚ ᱧᱟᱢᱚᱜ ᱠᱟᱱᱟ ᱥᱮ ᱵᱟᱝ ᱱᱤᱛᱚᱜ ᱚᱠᱛᱚ ᱨᱮ ᱟᱯᱮ ᱫᱤᱥᱚᱢ ᱥᱮᱫ
ᱯᱩᱴᱠᱟᱹ ᱵᱚᱞᱛᱮ ᱜᱚᱝᱠᱮ ᱟᱞᱮᱥᱮᱫ ᱫᱚ ᱠᱷᱩᱵ ᱠᱚᱢ ᱡᱩᱫᱤ ᱢᱤᱫ ᱵᱟᱨᱭᱟ ᱦᱩᱭᱩᱜ ᱠᱟᱱᱟ ᱛᱚ ᱠᱷᱩᱵ ᱠᱚᱢ ᱜᱮ
ᱛᱟᱦᱚᱞᱮ ᱜᱚᱝᱠᱮ ᱱᱚᱜ-ᱚ ᱯᱩᱴᱠᱟᱹ ᱫᱚ ᱦᱟᱸᱜᱠᱷᱟᱡ ᱚᱠᱟ ᱞᱮᱠᱟᱱ ᱡᱟᱭᱜᱟ ᱠᱚᱨᱮᱫ ᱠᱚ ᱚᱢᱚᱱᱚᱜ ᱜᱮᱭᱟ
ᱯᱩᱴᱠᱟᱹ ᱫᱚ ᱦᱟᱸᱜ ᱚᱱᱟ ᱵᱤᱨ ᱠᱚᱨᱮ ᱜᱮ ᱚᱢᱚᱱᱚᱜ ᱜᱮᱭᱟ
ᱢᱟᱱᱮ ᱥᱚᱰᱚᱜ ᱧᱚᱜ ᱡᱟᱭᱜᱟ ᱨᱮᱥᱮ ᱚᱠᱟᱞᱮᱠᱟ
ᱢᱟᱱᱮ ᱪᱮᱫ ᱞᱮᱠᱟᱱ ᱡᱟᱭᱜᱟ ᱨᱤᱧ ᱢᱮᱛᱟᱢᱟ ᱟᱨᱠᱤ ᱚᱱᱠᱟ ᱥᱚᱰᱚᱜ ᱧᱚᱜ ᱡᱟᱭᱜᱟ ᱠᱚᱨᱮ᱾
ᱡᱟᱦᱟᱸ